ᱦᱮᱞᱳ ᱦᱮᱸ ᱡᱚᱦᱟᱨ ᱜᱮ, ᱡᱚᱦᱟᱨ ᱜᱮ᱾
ᱟᱪᱪᱷᱟ ᱟᱞᱤᱧ ᱟᱜ ᱟᱲᱟᱝ ᱪᱮᱫ ᱠᱟ, ᱢᱚᱡᱽ ᱫᱷᱟᱨᱟ ᱟᱸᱡᱚᱢᱚᱜ ᱠᱟᱱᱟ ᱥᱮ?
ᱦᱳᱭ ᱜᱚᱝᱠᱮ ᱟᱹᱰᱤ ᱨᱤᱞᱟᱹᱢᱟᱞᱟ ᱜᱮ, ᱟᱸᱡᱚᱢᱚᱜ ᱠᱟᱱ ᱛᱟᱹᱵᱤᱱᱟ᱾
ᱟᱪᱪᱷᱟ ᱟᱪᱪᱷᱟ ᱦᱳᱭ᱾
ᱦᱳᱭ ᱢᱮᱱᱠᱷᱟᱱ ᱟᱹᱞᱤᱧ ᱟᱜ ᱜᱮ, ᱪᱮᱫ ᱞᱮᱠᱟ ᱟᱸᱡᱚᱢᱚᱜ ᱠᱟᱱ ᱛᱟᱞᱤᱧᱟ?
ᱟᱵᱤᱱᱟᱜ ᱦᱚᱸ ᱱᱚᱝᱠᱟ ᱢᱚᱸᱡᱽ ᱫᱷᱟᱨᱟ ᱜᱮ ᱟᱸᱡᱚᱢᱚᱜ ᱠᱟᱱᱟ᱾ ᱟᱨ ᱱᱚᱝᱠᱟ ᱜᱮ ᱮᱦᱚᱵ ᱠᱷᱚᱱᱟᱜ ᱢᱩᱪᱟᱹᱫ ᱫᱷᱟᱹᱵᱤᱡ, ᱡᱟᱛᱮ ᱟᱸᱡᱚᱢᱚᱜ ᱢᱟ ᱥᱮ ᱪᱮᱫ?
ᱦᱳᱭ ᱦᱳᱭ᱾
ᱦᱳᱭ, ᱦᱳᱭ᱾
ᱢᱮᱱᱠᱷᱟᱱ ᱱᱚᱝᱠᱟ ᱦᱚᱸ ᱡᱩᱫᱤ, ᱡᱩᱛ ᱥᱟᱺᱦᱤᱡ ᱵᱟᱝ ᱵᱤᱱ ᱟᱸᱡᱚᱢ ᱟᱥᱮ
ᱦᱳᱭ,
ᱛᱟᱦᱚᱞᱮ ᱟᱹᱞᱤᱧᱟᱜ ᱠᱩᱠᱞᱤ ᱨᱮᱭᱟᱜ ᱛᱮᱞᱟ ᱫᱚ, ᱪᱮᱫ ᱞᱮᱠᱟ ᱨᱮᱵᱤᱱ ᱮᱢᱟ ᱥᱮ ᱪᱮᱫ?
ᱦᱳᱭ, ᱦᱳᱭ, ᱦᱳᱭ, ᱦᱳᱭ, ᱩᱱ ᱫᱚ ᱦᱟᱸᱜ ᱟᱹᱰᱤ ᱮᱴᱠᱮᱴᱬᱮ ᱨᱮᱞᱟᱝ ᱯᱟᱲᱟᱜ ᱟ ᱥᱮ᱾
ᱦᱳᱭ ᱦᱳᱭ, ᱜᱚᱝᱠᱮ ᱚᱱᱟ ᱫᱚ ᱟᱹᱰᱤ ᱫᱩᱠ ᱨᱮᱭᱟᱜ ᱠᱟᱛᱷᱟ ᱜᱮ ᱦᱳᱭᱩᱜᱼᱟ᱾
ᱦᱳᱭ, ᱦᱳᱭ᱾
ᱢᱮᱱᱠᱷᱟᱱ ᱚᱱᱟ ᱥᱮᱬᱟ ᱵᱚᱦᱚᱜ ᱠᱚᱦᱚᱸ ᱛᱚ, ᱚᱠᱛᱚ ᱠᱚ ᱛᱚᱞ ᱫᱚᱦᱚ ᱠᱟᱜᱼᱟ, ᱡᱟᱦᱟᱸ ᱛᱤᱱᱟᱹᱜ ᱜᱮ ᱚᱠᱛᱚ᱾
ᱦᱳᱭ ᱦᱮᱸ, ᱦᱮᱸ ᱾
ᱦᱳᱭ ᱦᱳᱭ ᱢᱮᱱᱠᱷᱟᱱ ᱚᱱᱟ ᱨᱮᱦᱚᱸ ᱡᱩᱫᱤ, ᱨᱚᱲ ᱠᱚ ᱡᱩᱫ ᱥᱟᱺᱦᱤᱡ ᱵᱟᱹᱵᱤᱱ ᱟᱸᱡᱚᱢᱟ
ᱦᱩᱸ, ᱦᱩᱸ, ᱵᱟᱭ ᱜᱟᱱᱚᱜ ᱟᱥᱮ᱾
ᱵᱟ-ᱵᱟ᱾
ᱛᱟᱦᱚᱞᱮ ᱜᱚᱝᱠᱮ ᱱᱚᱣᱟ ᱵᱮᱲᱟ ᱫᱚ, ᱪᱮᱫ ᱠᱚ ᱠᱟᱹᱢᱤ ᱵᱟᱲᱟᱭ ᱦᱳᱭᱳᱜ ᱠᱟᱱᱟ᱾
ᱱᱤᱛᱚᱜ ᱫᱚ ᱪᱮᱫ ᱦᱚᱸ ᱵᱟᱝ ᱜᱮ᱾ ᱥᱮᱛᱟᱜ ᱨᱮ ᱚᱱᱠᱟ ᱟᱲᱮ ᱞᱟᱜ ᱪᱟᱞᱟᱣ ᱦᱳᱭ ᱞᱮᱱᱟ, ᱟᱫᱚ ᱱᱤᱛᱚᱜ ᱫᱚ ᱦᱮᱡ ᱦᱳᱭ ᱠᱟᱱᱟ, ᱪᱷᱩᱴᱤ ᱦᱳᱭ ᱠᱟᱱᱟ᱾
ᱟᱪᱪᱷᱟ᱾
ᱟᱫᱚ ᱢᱤᱫᱴᱟᱝ ᱠᱟᱹᱢᱤ ᱢᱮᱱᱟᱜᱼᱟ, ᱵᱟᱡᱟᱨ ᱨᱮ ᱚᱱᱟ ᱫᱚ ᱪᱟᱞᱟᱜ ᱞᱟᱹᱜᱤᱫ ᱦᱟᱜ ᱵᱟᱡᱟᱨ ᱥᱮᱱ᱾
ᱟᱪᱪᱷᱟ, ᱟᱪᱪᱷᱟ᱾
ᱦᱩᱸ ᱦᱩᱸ ᱦᱳᱭ ᱛᱟᱦᱚᱞᱮ ᱜᱚᱝᱠᱮ ᱟᱹᱵᱤᱱ ᱜᱮ, ᱪᱮᱫ ᱵᱤᱱ ᱪᱤᱠᱟᱹᱭᱮᱜᱼᱟ ᱱᱤᱛᱚᱜ ᱫᱚ?
ᱜᱚᱝᱠᱮ ᱟᱞᱮ ᱢᱟ ᱨᱚᱦᱚᱭ ᱠᱚᱢᱟ ᱞᱮ ᱪᱟᱵᱟᱣ ᱠᱟᱜᱼᱟ᱾
ᱦᱳᱭ᱾
ᱡᱟᱦᱟᱸ ᱛᱤᱱᱟᱹᱜ ᱜᱮ ᱫᱟᱜ ᱟᱠᱟᱱ ᱛᱟᱞᱮ ᱛᱟᱦᱮᱸᱜ ᱠᱷᱮᱛ ᱠᱚ,
ᱟᱪᱪᱷᱟ ᱟᱪᱪᱷᱟ ᱟᱪᱪᱷᱟ᱾
ᱦᱳᱭ ᱦᱳᱭ ᱢᱮᱱᱠᱷᱟᱱ ᱟᱫᱚ ᱱᱚᱜᱼᱚᱭ, ᱱᱚᱜᱼᱚᱭ ᱱᱤᱛᱚᱜ ᱜᱮ ᱡᱚᱢ ᱵᱟᱲᱟ ᱠᱟᱛᱮᱜ ᱡᱤᱨᱟᱹᱣ ᱦᱩᱭ ᱠᱟᱱᱟ᱾
ᱚᱻ ᱟᱪᱪᱷᱟ ᱟᱪᱪᱷᱟ᱾ ᱟᱯᱮ ᱫᱚᱯᱮ ᱨᱚᱦᱚᱭ ᱥᱟᱹᱛ ᱠᱮᱫᱟ ᱢᱩᱪᱟᱹᱫ ᱠᱮᱜ-ᱟ ᱯᱮ ᱥᱮ ᱪᱮᱫ?
ᱵᱟᱝᱟ ᱜᱚᱝᱠᱮ ᱢᱩᱪᱟᱹᱫ ᱞᱟᱹᱭ ᱛᱮᱫᱚ ᱪᱮᱫᱠᱟ ᱞᱤᱧ ᱞᱟᱹᱭᱟ, ᱚᱱᱮ ᱡᱟᱦᱟᱸ ᱠᱷᱮᱛ ᱠᱚᱨᱮ ᱜᱚᱝᱠᱮ ᱫᱟᱜ ᱟᱠᱟᱱ ᱛᱟᱦᱮᱸᱜ ᱥᱮ
ᱦᱳᱭ ᱦᱳᱭ᱾
ᱚᱱᱟ ᱠᱷᱮᱛ ᱠᱚᱫᱚ ᱞᱮ ᱢᱩᱪᱟᱹᱫ
ᱟᱪᱪᱷᱟ ᱟᱪᱪᱷᱟ᱾ ᱚᱱᱟ ᱫᱚ ᱦᱟᱸᱜ ᱟᱯᱮ ᱥᱮᱱ ᱫᱚ ᱪᱮᱫ ᱠᱚ ᱢᱮᱱᱟ? ᱱᱚᱝᱠᱟ ᱟᱞᱮ ᱥᱮᱱ ᱫᱚ ᱵᱟᱹᱫ ᱵᱟᱹᱭᱦᱟᱹᱲ ᱚᱱᱟ ᱠᱚᱠᱚ ᱢᱮᱱ ᱜᱮᱭᱟ᱾
ᱵᱟ ᱜᱚᱝᱠᱮ ᱟᱞᱮ ᱫᱚ ᱚᱱᱟ ᱫᱚ ᱡᱷᱚᱛᱚ ᱡᱟᱦᱟᱸ ᱛᱤᱱᱟᱹᱜ ᱛᱟᱦᱮᱸᱜ ᱠᱟᱱᱟ ᱡᱷᱚᱛᱚ ᱵᱟᱹᱭᱦᱟᱹᱲ ᱜᱮ᱾
ᱚᱻ ᱟᱪᱪᱷᱟ ᱟᱪᱪᱷᱟ᱾
ᱦᱳᱭ ᱚᱱᱠᱟ ᱯᱩᱱᱭᱟᱹ ᱢᱚᱬᱮ ᱜᱚᱴᱮᱡ ᱜᱟᱱ ᱴᱚᱯᱨᱟ ᱢᱮᱱᱟᱜᱼᱟ᱾
ᱟᱪᱪᱷᱟ ᱟᱪᱪᱷᱟ, ᱚᱱᱟ ᱟᱨ ᱠᱤᱪᱷᱩ ᱜᱟᱱ ᱜᱮ ᱵᱟᱠᱤ ᱢᱮᱱᱟᱜᱼᱟ ᱥᱮ ᱪᱮᱫ?
ᱦᱳᱭ ᱜᱚᱝᱠᱮ ᱵᱟᱹᱫᱽ ᱠᱚ ᱨᱮᱱᱟᱜ ᱫᱚ ᱫᱟᱜ ᱵᱟᱝᱛᱮ ᱟᱫᱚ ᱵᱟᱝ ᱨᱚᱦᱚᱭ ᱦᱩᱭ ᱫᱟᱲᱮᱭ ᱠᱟᱱᱟ᱾
ᱟᱪᱪᱷᱟ ᱟᱪᱪᱷᱟ, ᱟᱪᱪᱷᱟ ᱜᱚᱝᱠᱮ ᱛᱟᱦᱚᱞᱮ ᱛᱤᱦᱤᱧᱟᱜ ᱚᱱᱛᱮᱱᱟᱜ ᱦᱚᱭ ᱦᱤᱥᱤᱫ ᱫᱚ ᱪᱮᱫ ᱞᱮᱠᱟ?
ᱜᱚᱝᱠᱮ ᱛᱮᱦᱮᱧᱟᱜ ᱦᱚᱭ ᱦᱤᱥᱤᱫ ᱫᱚ ᱜᱚᱝᱠᱮ ᱚᱱᱟ ᱠᱟᱴᱤᱡ ᱧᱚᱜ ᱠᱟᱜ ᱜᱮᱭᱟᱭ᱾ ᱨᱤᱢᱤᱞ ᱧᱚᱜ ᱠᱟᱜᱼᱟᱭ᱾
ᱚ ᱟᱪᱪᱷᱟ ᱟᱪᱪᱷᱟ᱾
ᱦᱳᱭ ᱦᱳᱭ᱾
ᱟᱞᱮ ᱥᱮᱱ ᱢᱟ ᱜᱚᱝᱠᱮ ᱫᱚᱢᱮᱭ ᱥᱤᱛᱩᱝᱮᱫ᱾
ᱟᱪ ᱪᱷᱟ, ᱚᱱᱟ ᱥᱤᱛᱩᱝ ᱥᱤᱛᱩᱝ ᱨᱮ, ᱚᱱᱟ ᱥᱤᱛᱩᱝ ᱥᱤ ᱛᱩᱝ ᱨᱮᱜᱮ ᱯᱮ ᱟᱲᱮ ᱯᱮ ᱞᱟᱜ ᱮᱫᱟ ᱵᱟᱝ?
ᱦᱳᱭ ᱟᱫᱚ ᱥᱮᱛᱟᱜ ᱧᱚᱜ ᱨᱮᱦᱚᱸ ᱫᱚ ᱩᱱᱟᱹᱜ ᱫᱚ ᱵᱟᱭ ᱥᱤᱛᱩᱝ ᱠᱟᱜ ᱛᱟᱦᱮᱸᱫ,
ᱚᱱᱟ ᱫᱚᱥᱴᱟ ᱵᱟᱡᱮ ᱩᱱ ᱠᱷᱚᱱᱟᱜ ᱜᱮ ᱦᱟᱸᱜ ᱠᱟᱹᱴᱤᱡ ᱥᱤᱛᱩᱝ ᱧᱚᱜ ᱠᱮᱜ-ᱟᱭ᱾
ᱚ ᱟᱪᱪᱷᱟ ᱟᱪᱪᱷᱟ ᱟᱪᱪᱷᱟ᱾
ᱥᱮᱛᱟᱜ ᱥᱮᱛᱟᱜ ᱛᱮ ᱱᱚᱝᱠᱟ ᱠᱩᱸᱲᱦᱟᱹ ᱠᱩᱸᱲᱦᱟᱹ ᱟᱨᱠᱤ ᱰᱩᱸᱲᱨᱩᱜ ᱰᱩᱸᱰᱨᱩᱜ ᱧᱮᱞᱚᱜ ᱠᱟᱱ ᱛᱟᱦᱮᱸᱫ᱾
ᱚ ᱟᱪᱪᱷᱟ ᱫᱟᱜ ᱫᱟᱜ ᱠᱚᱫᱚ ᱵᱟᱭ ᱫᱟᱜ ᱟᱠᱟᱫᱼᱟ ᱥᱮ ᱪᱮᱫ ᱞᱮᱠᱟ?
ᱢᱟᱲᱟᱝ ᱫᱚᱭ ᱫᱟᱜ ᱵᱟᱲᱟ ᱠᱮᱜ-ᱟ ᱟᱫᱚ ᱦᱚᱞᱟ ᱢᱟᱫᱷᱮᱨ ᱠᱷᱚᱱ ᱫᱚ ᱦᱟᱸᱜ ᱚᱝᱠᱟ ᱡᱟᱹᱥᱛᱤ ᱧᱚᱜ ᱫᱚ ᱵᱟᱭ ᱫᱟᱲᱮᱭᱟᱜ ᱠᱟᱱᱟ ᱫᱟᱜ ᱫᱟᱲᱮᱭᱟᱜ ᱠᱟᱱᱟ᱾ ᱚᱝᱠᱟ, ᱡᱷᱤᱯᱤᱨ ᱡᱷᱤᱯᱤᱨ ᱜᱮᱭ ᱫᱟᱜ ᱵᱟᱲᱟᱭᱮᱜ-ᱟᱭ ᱠᱟᱹᱴᱤᱡ ᱠᱟᱹᱴᱤᱡ ᱱᱟᱥᱮ ᱱᱟᱥᱮ,
ᱚ ᱟᱪᱪᱷᱟ᱾
ᱛᱟᱦᱚᱞᱮ ᱜᱚᱝᱠᱮ ᱚᱱᱟ ᱨᱚᱦᱚᱭ ᱠᱚᱫᱚ ᱵᱚᱱ ᱥᱟᱨᱫᱤ ᱧᱚᱜ ᱠᱟᱜᱼᱟ ᱥᱮ ᱪᱮᱫ ᱞᱮᱠᱟ?
ᱦᱳᱭ ᱦᱳᱭ ᱥᱟᱨᱫᱤ ᱦᱩᱭ ᱠᱟᱱ ᱜᱮᱭᱟ᱾ ᱠᱤᱪᱷᱩ ᱜᱟᱱ ᱫᱚ ᱨᱚᱦᱚᱭ ᱦᱩᱭᱮᱱ ᱜᱮᱭᱟ᱾
ᱟᱪ
ᱩᱸᱻ ᱢᱟᱱᱮ ᱱᱚᱜᱼᱚᱭ ᱱᱚᱝᱠᱟ ᱫᱟᱜ ᱜᱮ ᱵᱟᱭ ᱫᱟᱜ ᱟᱞᱮ ᱠᱟᱱᱟ ᱴᱷᱤᱠ ᱢᱚᱛᱚ, ᱡᱷᱚᱢᱚᱨ ᱥᱟᱺᱦᱤᱡ ᱚᱱᱟᱛᱮ ᱦᱟᱸᱜ ᱱᱚᱝᱠᱟ ᱨᱚᱦᱚᱭ ᱫᱚ ᱵᱟᱞᱮ ᱢᱟᱲᱟᱝ ᱫᱟᱲᱮᱭᱟᱜ ᱠᱟᱱᱟ᱾ ᱟᱨ ᱟᱵᱚ ᱫᱚ ᱱᱚᱝᱠᱟ ᱫᱟᱜ ᱡᱟᱹᱲᱤ ᱵᱷᱚᱨᱥᱟ ᱥᱮ, ᱫᱟᱜ ᱡᱟᱹᱲᱤ ᱵᱟᱝ ᱠᱟᱱ ᱨᱮᱦᱚᱸ ᱵᱟᱵᱚᱱ, ᱪᱟᱥ ᱫᱟᱲᱮᱭᱟᱜ ᱥᱮ ᱵᱚᱵᱚᱱ ᱨᱚᱦᱚᱭ, ᱦᱳᱭ ᱦᱳᱭ᱾
ᱟᱨ ᱪᱮᱫ ᱵᱤᱱ ᱞᱟᱹᱭᱟ ᱜᱚᱝᱠᱮ᱾ ᱟᱯᱱᱟᱨ ᱠᱚᱫᱚ ᱡᱟᱦᱟᱱᱟᱜ ᱞᱮ ᱠᱟᱹᱭ ᱠᱟᱜᱼᱟ ᱥᱮ ᱪᱮᱫ ᱞᱮᱠᱟ᱾ ᱢᱟᱱᱮ ᱪᱟᱸᱫᱚ ᱵᱚᱸᱜᱟ ᱠᱚᱭᱚᱜ ᱦᱚᱸ ᱵᱟᱭ ᱠᱚᱭᱚᱜ ᱟᱞᱮ ᱠᱟᱱᱟ ᱚᱱᱠᱟ ᱫᱟᱜ ᱡᱟᱹᱲᱤ ᱠᱚᱦᱚᱸ ᱵᱟᱹᱱᱩᱜᱼᱟ᱾ ᱱᱚᱜᱼᱚᱭ ᱠᱟᱹᱴᱤᱡ ᱛᱮᱦᱮᱧ ᱠᱟᱹᱴᱤᱡ ᱨᱤᱢᱤᱞ ᱥᱟᱺᱦᱤᱡ ᱧᱮᱞᱚᱜ ᱠᱟᱱᱟ ᱢᱮᱱᱠᱷᱟᱱ ᱪᱮᱫ ᱡᱮ ᱪᱤᱠᱟᱹᱜᱼᱟ ᱦᱟᱸᱜ᱾
ᱦᱳᱭ ᱚᱠᱟ ᱡᱟᱭᱜᱟ ᱨᱮ ᱚᱠᱟ ᱞᱮᱠᱟ᱾
ᱦᱳᱭ ᱦᱳᱭ ᱦᱳᱭ᱾
ᱦᱳᱭ᱾
ᱥᱮ ᱫᱟᱜ ᱡᱟᱹᱲᱤ ᱠᱚᱫᱚ ᱚᱨ ᱠᱟᱛᱮᱜ ᱛᱚ ᱟᱨ ᱵᱟᱝ ᱵᱤᱱ ᱟᱹᱜᱩ ᱫᱟᱲᱮᱭᱟᱜᱼᱟ ᱥᱮ᱾
ᱵᱟ ᱵᱟ᱾ ᱢᱚᱬᱮ ᱜᱚᱴᱟᱝ ᱠᱟᱴᱩᱵ ᱫᱚ ᱦᱟᱸᱜ ᱵᱟᱭ ᱥᱚᱢᱟᱱᱟ ᱥᱮ᱾ ᱦᱳᱭ ᱦᱳᱭ ᱦᱳᱭ᱾ ᱚᱱᱮ ᱚᱱᱠᱟ ᱜᱮ ᱚᱠᱚᱭᱟᱜ ᱚᱠᱟ ᱞᱮᱠᱟ, ᱚᱠᱟ ᱥᱮᱱ ᱫᱚ ᱫᱟᱜ ᱦᱮᱸ ᱚᱠᱟ ᱥᱮ ᱫᱚ ᱵᱟᱭ ᱫᱟᱜ-ᱮ᱾
ᱦᱳᱭ ᱦᱳᱭ ᱛᱟᱞᱦᱮ ᱜᱚᱝᱠᱮ᱾
ᱦᱳᱭ᱾
ᱞᱟᱹᱭ ᱫᱟᱞᱤᱧ ᱱᱚᱜᱼᱚᱭ ᱡᱟᱦᱟᱸ ᱥᱮᱬᱟ ᱵᱚᱦᱚᱜ ᱠᱚ ᱡᱟᱦᱟᱸ ᱛᱤᱱᱟᱹᱜ ᱜᱮ ᱚᱠᱛᱚ ᱠᱚ ᱮᱢ ᱟᱠᱟᱱᱟ, ᱥᱮ ᱪᱮᱫ ᱞᱮᱠᱟ?
ᱦᱳᱭ ᱳᱭ᱾
ᱢᱮᱱᱠᱷᱟᱱ ᱱᱚᱣᱟ ᱚᱠᱛᱚ ᱨᱮᱜᱮ ᱡᱟᱦᱟᱱᱟᱜ ᱥᱟᱛᱟᱢ ᱤᱫᱤ ᱠᱟᱛᱮᱜ ᱡᱩᱫᱤ ᱞᱟᱝ ᱜᱟᱞᱢᱟᱨᱟᱣ ᱠᱮᱭᱟ᱾
ᱦᱳᱭ ᱦᱳᱭ᱾
ᱢᱮᱱᱠᱷᱟᱱ ᱵᱟᱝ ᱡᱩᱛ ᱠᱚᱜᱼᱟ?
ᱦᱳᱭ ᱡᱩᱛ ᱠᱚᱜ ᱠᱮᱜᱮᱭᱟ᱾
ᱛᱟᱷᱞᱮ ᱥᱟᱛᱟᱢ ᱫᱚ ᱱᱚᱝᱠᱟᱞᱤᱧ ᱞᱮᱭ ᱦᱚᱪᱚᱭᱮᱫ ᱛᱟᱦᱮᱸᱫ᱾
ᱦᱳᱭ ᱞᱮᱭ ᱵᱤᱱ᱾
ᱚᱱᱟ ᱫᱟᱜ ᱱᱤᱭᱮ ᱞᱟᱝ ᱜᱟᱞᱢᱟᱨᱟᱣ ᱮᱱᱟ ᱥᱮ?
ᱦᱳᱭ ᱦᱳᱭ᱾
ᱢᱮᱱᱠᱷᱟᱱ ᱱᱚᱜᱼᱚᱭ ᱫᱟᱜ ᱱᱤᱭᱟᱹ ᱜᱮ ᱡᱩᱫᱤ ᱡᱟᱦᱟᱱᱟᱜ ᱞᱟᱝ ᱜᱟᱞᱢᱟᱨᱟᱣ ᱞᱮᱠᱷᱟᱡ ᱵᱟᱝ ᱜᱟᱱ ᱠᱚᱼᱟ?
ᱜᱟᱱ ᱠᱚᱜ ᱠᱮᱜᱮᱭᱟ᱾
ᱟᱪᱪᱷᱟ᱾
ᱛᱟᱦᱞᱮ ᱜᱚᱝᱠᱮ ᱱᱚᱸᱜᱼᱚᱭ ᱡᱮ ᱟᱵᱚ, ᱠᱟᱛᱷᱟ ᱨᱮᱜᱮ ᱵᱟᱝᱠᱚ ᱞᱟᱹᱭ ᱟᱠᱟᱫᱟ᱾ ᱢᱟᱹᱱᱢᱤᱭᱟᱜ ᱫᱚ ᱟᱨ ᱢᱤᱫᱴᱮᱡ ᱢᱟᱱᱮ ᱚᱱᱟ ᱡᱤᱭᱚᱱ ᱨᱩᱯ ᱫᱚ ᱟᱨ ᱢᱤᱫᱴᱟᱝ ᱫᱚ ᱫᱟᱜ ᱜᱮ ᱠᱟᱱᱟ ᱥᱮ?
ᱦᱳᱭ ᱦᱳᱭ ᱦᱳᱭ᱾
ᱦᱳᱭ ᱛᱟᱦᱞᱮ ᱠᱷᱟᱱ ᱫᱚ ᱱᱟᱵᱚ ᱫᱚ ᱚᱱᱮ ᱡᱟᱦᱟᱸ ᱛᱤᱱᱟᱹᱜ ᱚᱱᱟ ᱜᱷᱩᱴᱩ ᱠᱚ ᱵᱟᱹᱱᱩᱜᱼᱟ ᱚᱱᱟ ᱠᱷᱚᱱ ᱡᱟᱹᱥᱛᱤ ᱫᱚ ᱫᱟᱜ ᱜᱮ ᱢᱮᱱᱟᱜ-ᱟ ᱥᱮ?
ᱦᱳᱭ ᱦᱳᱭ ᱦᱳᱭ᱾
ᱥᱮ ᱡᱟᱦᱟᱸ ᱚᱱᱮ ᱞᱟᱦᱟᱛᱮ ᱥᱮᱫᱟᱭ ᱧᱚᱜ ᱨᱮ ᱡᱟᱦᱟᱸ ᱚᱱᱟ ᱛᱷᱩᱛᱤ ᱠᱟᱛᱷᱟ ᱞᱮᱠᱟᱛᱮᱵᱚᱱ ᱟᱸᱡᱚᱢ ᱟᱠᱟᱜᱼᱟ᱾
ᱦᱳᱭ ᱦᱳᱭ ᱦᱳᱭ᱾
ᱵᱤᱱᱛᱤ ᱠᱚᱨᱮ ᱡᱮ ᱟᱵᱚ ᱛᱚ ᱫᱟᱜ ᱟᱨ ᱫᱟᱜ ᱜᱮ ᱛᱟᱦᱮᱸ ᱠᱟᱱᱟ ᱞᱟᱦᱟ ᱛᱮᱫᱚ, ᱟᱵᱚᱣᱟᱜ ᱢᱚᱧᱪᱚᱯᱩᱨᱤ ᱫᱚ ᱯᱚᱨᱮ ᱛᱮ ᱵᱮᱱᱟᱣ ᱟᱠᱟᱱᱟ ᱞᱟᱦᱟ ᱢᱟ ᱡᱚᱞᱟᱯᱩᱨᱤ ᱞᱮᱠᱟ ᱜᱮ ᱛᱟᱦᱮᱸᱜ ᱠᱟᱱᱟ, ᱥᱮ ᱪᱮᱫ ᱞᱮᱠᱟ?
ᱦᱳᱭ ᱦᱳᱭ ᱡᱚᱞᱟᱯᱩᱨᱤ ᱞᱮᱠᱟ ᱜᱮ ᱛᱟᱦᱮᱸ ᱠᱟᱱᱟ ᱾
ᱦᱳᱭ ᱛᱟᱦᱞᱮ ᱜᱚᱝᱠᱮ ᱱᱚᱜᱚᱭ ᱡᱮ ᱫᱟᱜ ᱠᱚᱵᱚᱱ ᱥᱮ ᱵᱟᱹᱲᱛᱤ ᱵᱚᱱ ᱤᱭᱟᱹ ᱜᱤᱰᱤ ᱠᱟᱜ ᱠᱟᱱᱟ ᱱᱚᱥᱴᱚ ᱜᱤᱰᱤ ᱠᱟᱜ ᱠᱟᱱᱟ ᱥᱮ ᱪᱮᱫ ᱞᱮᱠᱟ ᱵᱤᱱ ᱞᱟᱹᱭᱟ?
ᱦᱩᱸ ᱦᱩᱸ
ᱛᱟᱦᱚᱞᱮ ᱱᱚᱜ ᱱᱟ ᱱᱚᱥᱴᱚᱜ ᱠᱟᱱ ᱫᱚ ᱫᱟᱜ ᱟᱹᱣᱲᱤ ᱜᱮ ᱛᱟᱦᱚᱞᱮ ᱱᱚᱜᱚ ᱱᱟ ᱵᱟᱨᱮᱛᱮ ᱡᱩᱫᱤ ᱵᱟᱨ ᱠᱟᱛᱷᱟ ᱜᱟᱱ ᱟᱵᱤᱱᱟᱜ ᱡᱟᱦᱟᱸ ᱛᱤᱱᱟᱹᱜ ᱜᱮ ᱟᱭ ᱩᱢᱟᱹᱱ ᱢᱮᱱᱟᱜᱼᱟ ᱡᱩᱫᱤ ᱵᱤᱱ ᱞᱟᱹᱭ ᱥᱚᱫᱚᱨ ᱟᱹᱞᱤᱧᱟᱜ?
ᱦᱮᱸ ᱪᱷᱟ ᱪᱷᱟ
ᱛᱚ ᱪᱮᱫ ᱞᱮᱠᱟ ᱨᱮ ᱠᱚᱢᱚᱜᱼᱟ?
ᱟ ᱪᱷᱟ ᱩᱱᱟᱹᱜ ᱫᱚ ᱦᱟᱸᱜ ᱵᱟᱹᱞᱤᱧ ᱵᱟᱲᱟᱭᱟ ᱟᱹᱞᱤᱧ ᱫᱚ ᱦᱟᱸᱜ ᱵᱟᱹᱞᱤᱧ ᱞᱟᱹᱭ ᱫᱟᱲᱮᱭᱟᱜᱼᱟ ᱦᱟᱸᱜ᱾
ᱟ ᱪᱷᱟ ᱪᱷᱟ ᱪᱷᱟ᱾ ᱢᱮᱱᱠᱷᱟᱱ ᱟᱹᱞᱤᱧᱟᱜ ᱢᱚᱱᱮ ᱞᱮᱠᱟᱛᱮᱫᱚ ᱱᱚᱜᱼᱚ ᱱᱚᱝᱠᱟ ᱞᱤᱧ ᱞᱟᱹᱭᱟ ᱜᱚᱝᱠᱮ᱾
ᱦᱚᱭ ᱞᱟᱹᱭ ᱵᱤᱱ ᱾
ᱧᱮᱞᱟᱵᱤᱱ ᱟᱵᱚ ᱥᱟᱱᱟᱢ ᱢᱟᱹᱱᱢᱤ ᱠᱚᱜᱮ᱾
ᱦᱳᱭ
ᱢᱟᱱᱮ ᱚᱱᱟ ᱫᱟᱜ ᱡᱮ ᱚᱱᱟ ᱫᱟᱜ ᱵᱚᱱ ᱧᱟᱢᱫᱟ ᱚᱱᱟ ᱢᱟ ᱟᱹᱰᱤ ᱥᱩᱨ ᱨᱮ ᱾ ᱚᱱᱮ ᱟᱹᱰᱤ ᱵᱷᱟᱹᱜᱤ ᱠᱟᱛᱷᱟ ᱢᱮᱱᱠᱷᱟᱱ ᱧᱮᱞ ᱵᱤᱱ᱾ ᱱᱤᱛᱚᱜ ᱥᱚᱨᱠᱟᱨ ᱠᱷᱚᱱ ᱦᱚᱸ ᱚᱱᱠᱟ ᱥᱩᱵᱤᱫᱷᱟ ᱠᱚ ᱮᱢᱟᱵᱚᱱ ᱠᱟᱱᱟ ᱡᱮ ᱾ ᱚᱲᱟᱜ ᱚᱲᱟᱜ ᱛᱮ ᱱᱤᱛᱚᱜ ᱚᱱᱠᱟ ᱴᱮᱯ ᱠᱚ ᱞᱮᱠᱟ ᱠᱚ ᱵᱟᱹᱭᱥᱟᱹᱣ ᱟᱠᱟᱫ ᱵᱚᱱᱟ ᱥᱮ ᱪᱮᱫ ᱞᱮᱠᱟ?
ᱦᱳᱭ ᱦᱳᱭ ᱦᱳᱭ
ᱟᱯᱮ ᱥᱮᱱ ᱢᱟ ᱢᱮᱱᱟᱜ ᱜᱮᱭᱟ ᱥᱮ ᱪᱮᱫ ᱞᱮᱠᱟ?
ᱦᱳᱭ ᱦᱳᱭ ᱢᱮᱱᱟᱜ ᱜᱮᱭᱟ ᱟᱫᱚ ᱱᱚᱝᱠᱟ ᱚᱲᱟᱜ ᱚᱲᱟᱜ ᱫᱚ ᱵᱟᱹᱱᱩᱜᱼᱟ᱾
ᱟᱪᱪᱷᱟ ᱢᱟᱱᱮ ᱚᱱᱟ ᱠᱩᱞᱦᱤ ᱢᱩᱪᱟᱹᱫ ᱛᱟᱞᱟ ᱠᱩᱞᱦᱤ ᱚᱱᱠᱟ ᱠᱚ ᱵᱟᱹᱭᱥᱟᱹᱣ ᱠᱟᱜᱼᱟ ᱵᱟᱝ?
ᱦᱳᱭ ᱦᱳᱭ
ᱟᱪᱪᱷᱟ ᱛᱟᱦᱞᱮ ᱧᱮᱞ ᱟᱵᱚᱱ ᱜᱚᱝᱠᱮ ᱞᱟᱦᱟ ᱛᱮᱢᱟ ᱚᱱᱠᱟ ᱫᱚ ᱦᱟᱯᱲᱟᱢ ᱠᱚ ᱵᱤᱫᱟᱹᱞ ᱨᱮᱫᱚ ᱚᱱᱠᱟ ᱫᱚ ᱥᱮ ᱠᱩᱧ ᱤᱟᱹ ᱠᱚᱞ ᱠᱚᱫᱚ ᱚᱱᱠᱟ ᱫᱚ ᱵᱟᱝ ᱛᱟᱦᱮᱸ ᱠᱟᱱᱟ ᱥᱮ᱾
ᱵᱟᱝ ᱵᱟᱝ
ᱵᱟ ᱚᱱᱟ ᱰᱟᱹᱰᱮ ᱠᱩᱧ ᱚᱱᱟ ᱠᱚᱨᱮᱱᱟᱜ ᱫᱟᱜ ᱠᱚ ᱧᱩ ᱠᱟᱛᱮ ᱜᱮ ᱠᱳ ᱛᱟᱦᱮᱸᱜ ᱠᱟᱱᱟ ᱦᱚᱲᱢᱚ ᱠᱚᱦᱚᱸ ᱠᱮᱴᱮᱡ ᱧᱚᱜ ᱜᱮ ᱛᱟᱦᱮᱸ ᱠᱟᱱ ᱛᱟᱠᱚᱣᱟ᱾
ᱦᱳᱭ ᱦᱳᱭ
ᱢᱮᱱᱠᱷᱟᱱ ᱱᱤᱛᱚᱜ ᱫᱚᱵᱤᱱ ᱧᱮᱞᱟ ᱚᱱᱮ ᱚᱱᱟ ᱫᱟᱜ ᱡᱟᱦᱟᱸ ᱱᱚᱥᱴᱚ ᱵᱚᱱ ᱞᱟᱹᱭᱟᱜᱼᱟ ᱥᱮ ᱢᱮᱱᱠᱷᱟᱱ ᱨᱟᱥᱛᱟ ᱨᱟᱥᱛᱟ ᱛᱮᱦᱚ ᱡᱩᱫᱤ ᱵᱚᱱ ᱥᱮᱱᱚᱜᱼᱟ
ᱦᱳᱭ ᱦᱳᱭ
ᱧᱮᱞ ᱟᱵᱤᱱ ᱚᱱᱮ ᱴᱮᱯ ᱠᱚᱠᱚ ᱠᱷᱩᱞᱟᱹᱣ ᱫᱚᱦᱚ ᱠᱟᱜ ᱜᱮᱭᱟ ᱟᱭᱟᱜ ᱦᱩᱭᱱᱟ ᱫᱟᱜ ᱦᱟᱛᱟᱣ ᱥᱮ ᱪᱮᱫ ᱞᱮᱠᱟ ᱠᱟᱴᱟᱭ ᱟᱹᱨᱩᱵ ᱮᱱᱟ ᱥᱮ ᱡᱟᱦᱟᱱᱟᱜ ᱜᱮ᱾ ᱧᱮᱞᱮᱵᱤᱱ ᱠᱷᱩᱞᱟᱣ ᱜᱮ ᱵᱟᱹᱜᱤ ᱦᱚᱴᱚᱣᱟᱫᱟᱭ᱾
ᱦᱳᱭ ᱵᱟᱡᱟᱨ ᱠᱚᱨᱮ ᱧᱮᱞᱚᱜ ᱠᱟᱱ ᱜᱮᱭᱟ ᱡᱟᱹᱥᱛᱤ ᱠᱟᱭ ᱛᱮᱦᱟᱸᱜ᱾
ᱦᱳᱭ ᱦᱳᱭ ᱦᱳᱭ
ᱦᱳᱭ
ᱢᱮᱱᱠᱷᱟᱱ ᱟᱵᱚ ᱞᱩᱜᱽᱲᱤᱡ ᱠᱚᱦᱚᱸ ᱵᱚᱱ ᱥᱚᱵᱚᱫᱽ ᱫᱟ ᱧᱮᱞᱟᱵᱚᱱ ᱜᱚᱝᱠᱮ ᱟᱵᱚ ᱦᱚᱸ ᱚᱱᱠᱟᱜᱮ᱾ ᱥᱚᱵᱚᱴᱚᱜ ᱦᱩᱭ ᱱᱟ ᱪᱟᱞᱟᱜ ᱠᱟᱱ ᱜᱮᱭᱟ ᱪᱟᱞᱟᱜ ᱠᱟᱱ ᱜᱮᱭᱟ
ᱦᱳᱭ ᱦᱳᱭ
ᱦᱳᱭ ᱢᱮᱱᱠᱷᱟᱱ ᱚᱱᱠᱟ ᱵᱟᱹᱲᱛᱤ ᱱᱚᱥᱴᱚ ᱫᱚ ᱡᱟᱹᱱᱤᱡ ᱟᱹᱞᱤᱧᱟᱜ ᱠᱟᱛᱷᱟ ᱞᱮᱠᱟᱛᱮᱫᱚ ᱚᱱᱟ ᱫᱚ ᱵᱟᱝ ᱵᱷᱟᱹᱜᱤᱭᱟ ᱦᱟᱯᱮᱱ ᱫᱤᱱ ᱨᱮ ᱜᱚᱝᱠᱮ ᱟᱵᱚᱦᱚᱸ ᱟᱱᱟᱴ ᱨᱮᱵᱚᱱ ᱯᱟᱲᱟᱣ ᱫᱟᱲᱮᱟᱜᱼᱟ ᱫᱟᱜᱽ ᱠᱚ ᱫᱤᱠ ᱫᱤᱭᱟᱹ ᱥᱮ ᱪᱮᱫ ᱞᱮᱠᱟ᱾
ᱦᱳᱭ ᱦᱳᱭ ᱦᱳᱭ᱾ ᱟᱨ ᱟᱵᱚᱱ ᱥᱮᱱ ᱫᱚ ᱱᱚᱝᱠᱟ ᱫᱟᱜᱽ ᱨᱮᱱᱟᱜ ᱟᱹᱰᱤ ᱜᱮ ᱚᱱᱠᱟ ᱮᱴᱠᱮᱴᱚᱸᱬᱮ ᱧᱚᱜ ᱜᱮᱭᱟ ᱦᱟᱸᱜ᱾
ᱦᱳᱭ ᱦᱳᱭ,
ᱦᱳᱭ ᱦᱳᱭ
ᱟᱹᱞᱤᱧ ᱦᱚᱸ ᱜᱚᱝᱠᱮ ᱚᱱᱠᱟᱞᱤᱧ ᱯᱟᱲᱦᱟᱣ ᱧᱚᱜ ᱠᱟᱜ ᱜᱮᱭᱟ ᱵᱩᱠ ᱯᱩᱛᱷᱤ ᱠᱚᱨᱮ ᱢᱮᱱᱠᱷᱟᱱ ᱚ ᱟᱵᱚ ᱫᱚ ᱧᱩ ᱫᱟᱜᱽ ᱫᱚ ᱢᱤᱜ ᱵᱷᱟᱜ ᱜᱮ ᱢᱮᱱᱟᱜ ᱛᱟᱵᱚᱱᱟ ᱟᱨ ᱮᱢᱱᱤ ᱵᱟᱹᱲᱤᱜ ᱫᱟᱜᱽ ᱫᱚ ᱯᱮ ᱵᱷᱟᱜᱽ ᱢᱟᱱᱮ ᱯᱩᱱ ᱵᱷᱟᱜᱽ ᱨᱮᱭᱟᱜ ᱢᱤᱜ ᱵᱷᱟᱜᱽ ᱧᱩ ᱫᱟᱜ, ᱟᱨ ᱯᱮ ᱵᱷᱟᱜᱽ ᱫᱚ ᱚᱱᱟ ᱫᱚ ᱵᱟᱝ ᱵᱮᱵᱚᱦᱟᱨ ᱞᱮᱠᱟᱱᱟᱜ ᱫᱟᱜᱽ᱾
ᱦᱳᱭ ᱦᱳᱭ ᱦᱳᱭ᱾
ᱦᱳᱭ ᱛᱟᱦᱞᱮ ᱱᱚᱜᱼᱚᱭ ᱡᱮ ᱫᱟᱜᱽ ᱱᱚᱣᱟ ᱫᱟᱜᱽ ᱵᱚᱱ ᱩ ᱚᱯᱚᱪᱚᱭ ᱥᱮ ᱱᱚᱥᱴᱚ ᱜᱤᱰᱤᱠᱟᱜ ᱠᱟᱱᱟ ᱵᱚᱱ
ᱦᱳᱭ ᱦᱳᱭ᱾
ᱢᱮᱱᱠᱷᱟᱱ ᱱᱚᱣᱟ ᱠᱚᱫᱚ ᱟᱹᱞᱤᱧ ᱢᱟᱹᱞᱤᱧ ᱢᱚᱱᱮᱭᱟ ᱡᱟᱦᱟᱸᱭ ᱚᱲᱟᱜ ᱠᱚᱨᱮᱜ ᱢᱮᱱᱟᱜ ᱠᱚ ᱛᱟᱵᱚᱱᱟ ᱡᱟᱦᱟᱸ ᱛᱤᱱᱟᱹᱜ ᱜᱮ ᱫᱟᱹᱭ ᱫᱟᱫᱟ ᱦᱮᱞᱤ ᱡᱟᱦᱟᱸᱭ ᱜᱮ ᱜᱚᱜᱚ ᱵᱟᱵᱟ ᱵᱩᱰᱤ,
ᱦᱳᱭ ᱦᱳᱭ,
ᱡᱟᱦᱟᱸ ᱛᱤᱱᱟᱹᱜ ᱜᱮ ᱢᱮᱱᱟᱜ ᱠᱚᱣᱟ ᱱᱩᱠᱩ ᱡᱩᱫᱤ ᱠᱟᱹᱴᱤᱜ ᱚᱱᱮ ᱵᱚᱱ ᱞᱟᱹᱭ ᱥᱟᱰᱮᱭᱟᱠᱚᱣᱟ ᱱᱚᱣᱟ ᱫᱚ ᱟᱨ ᱵᱮᱥ ᱡᱤᱱᱤᱥ ᱛᱚ ᱟᱨ ᱵᱟᱝ ᱠᱟᱱᱟ ᱟᱵᱚ ᱠᱚᱜᱮ ᱦᱟᱯᱮᱱ ᱫᱤᱱ ᱨᱮ ᱟᱹᱱᱟᱹᱴ ᱨᱮᱵᱚᱱ ᱧᱩᱨᱩᱜᱼᱟ᱾
ᱦᱳᱭ ᱦᱳᱭ,
ᱥᱮ ᱦᱟᱯᱮᱱ ᱫᱤᱱ ᱨᱮ ᱡᱟᱦᱟᱸᱭ ᱟᱵᱚᱨᱮᱱ ᱚᱱᱟ ᱯᱚᱼᱯᱚᱝᱲᱟ ᱠᱚᱠᱚ ᱦᱤᱡᱩᱜᱼᱟ ᱥᱮ ᱪᱮᱜᱞᱮᱠᱟ ᱱᱩᱠᱩ ᱦᱚᱸ ᱵᱚᱱ ᱵᱩᱡᱽ ᱥᱮᱬᱟᱣᱟᱠᱚᱣᱟ ᱦᱟᱯᱮᱱ ᱫᱤᱱ ᱛᱮ᱾
ᱦᱳᱭ ᱦᱳᱭ ᱞᱟᱹᱭ ᱥᱚᱫᱚᱨ ᱠᱚᱣᱟ ᱵᱚᱱ ᱵᱟᱝ᱾
ᱦᱳᱭ ᱦᱳᱭ,
ᱱᱚᱠᱟ ᱫᱚ ᱟᱞᱚᱵᱚᱱ ᱠᱟᱹᱢᱤ ᱢᱟ ᱥᱮ ᱪᱮᱫ᱾
ᱦᱳᱭ ᱜᱚᱝᱠᱮ ᱱᱚᱣᱟ ᱫᱚ ᱮᱠᱫᱚᱢ ᱟᱨᱦᱚᱸ ᱜᱚᱝᱠᱮ ᱡᱩᱫᱤ ᱵᱤᱱ ᱧᱮᱞᱟ, ᱱᱚᱜᱼᱚᱭ ᱡᱟᱦᱟᱸ ᱥᱮᱫᱟᱭ ᱦᱟᱯᱲᱟᱢ ᱡᱩᱜᱽ ᱠᱚᱨᱮ ᱫᱚ ᱡᱟᱹᱱᱤᱡ ᱜᱚᱝᱠᱮ ᱚᱱᱠᱟ ᱠᱟᱨᱠᱷᱟᱱᱟ ᱠᱚ, ᱥᱮ ᱪᱮᱜ ᱞᱮᱠᱟ ᱚᱱᱟ ᱠᱚᱫᱚ ᱡᱟᱹᱱᱤᱡ ᱵᱟᱝ ᱛᱟᱦᱮᱸ ᱠᱟᱱ ᱜᱮᱭᱟ, ᱥᱮ ᱪᱮᱫ ᱞᱮᱠᱟ?
ᱟᱸ ᱛᱟᱦᱮᱸ ᱠᱟᱱ ᱜᱮᱭᱟ ᱦᱳᱭᱛᱳ ᱟᱹᱞᱤᱧ ᱫᱚ ᱩᱱᱟᱹᱜ ᱫᱚ ᱵᱟᱹᱞᱤᱧ ᱵᱟᱲᱟᱭᱟ, ᱵᱟᱹᱞᱤᱧ ᱞᱟᱹᱭ ᱫᱟᱲᱮᱭᱟᱜ ᱠᱟᱱᱟ᱾
ᱦᱳᱭ ᱜᱚᱝᱠᱮ ᱱᱤᱛᱚᱜ ᱫᱚ ᱡᱟᱦᱟᱸ ᱡᱟᱹᱥᱛᱤ ᱠᱟᱭᱛᱮ ᱧᱮᱞᱚᱜ ᱠᱟᱱᱟ, ᱡᱟᱦᱟᱸ ᱵᱟᱡᱟᱨ ᱠᱚᱨᱮᱵᱤᱱ ᱧᱮᱞᱟ᱾ ᱚᱱᱠᱟ ᱚᱱᱟ ᱠᱟᱨᱠᱷᱟᱱᱟ ᱨᱮᱱᱟᱜ ᱚᱱᱟ ᱵᱟᱹᱲᱤᱜ ᱫᱟᱜᱽ ᱠᱚ ᱧᱮᱞᱟᱵᱤᱱ ᱢᱟᱱᱮ ᱢᱮᱛᱟᱜ ᱠᱟᱱᱟ ᱦᱳᱭ ᱜᱟᱰᱟᱢᱩᱸᱰᱩ ᱫᱟᱜᱽ ᱠᱚᱨᱮ ᱢᱮᱥᱟᱜ ᱠᱟᱱᱟ᱾
ᱦᱚᱭ ᱦᱚᱭ᱾
ᱢᱮᱱᱠᱷᱟᱱ ᱜᱚᱝᱠᱮ ᱱᱚᱜᱼᱚᱱᱟ ᱠᱚᱦᱚᱸ ᱡᱩᱫᱤ ᱠᱷᱮᱛ ᱥᱮᱱ ᱦᱤᱡᱩᱜ ᱠᱟᱱᱟ ᱥᱮ ᱪᱮᱫ ᱞᱮᱠᱟ ᱟᱵᱚᱣᱟᱜ ᱠᱷᱮᱛ ᱵᱟᱹᱫᱽ ᱠᱚᱛᱮ,
ᱦᱳᱭ ᱦᱳᱭ᱾
ᱢᱮᱱᱠᱷᱟᱱ ᱱᱚᱣᱟ ᱠᱚᱨᱮ ᱦᱚᱸ ᱟᱵᱚ, ᱟᱵᱚ ᱢᱟᱹᱱᱢᱤ ᱠᱚᱢᱟ ᱜᱚᱝᱠᱮ, ᱠᱷᱮᱛ ᱵᱟᱹᱫᱽ ᱠᱚᱨᱮᱜᱮ ᱠᱟᱹᱢᱤ ᱛᱟᱵᱚᱱ᱾
ᱦᱳᱭ ᱦᱳᱭ ᱦᱳᱭ᱾
ᱢᱮᱱᱠᱷᱟᱱ ᱚᱱᱟ ᱫᱟᱜ ᱠᱚᱨᱮ ᱦᱚᱸ ᱡᱩᱫᱤ ᱵᱚᱱ ᱜᱷᱟᱱᱴᱟ ᱵᱟᱲᱟᱭᱟ ᱜᱚᱝᱠᱮ, ᱦᱟᱯᱮᱱ ᱫᱤᱱ ᱨᱮ ᱟᱵᱚ ᱦᱚᱲᱢᱚ ᱠᱚᱨᱮ ᱦᱚᱸ ᱱᱟᱱᱟ ᱦᱩᱱᱟᱹᱨ ᱦᱟᱱᱟ ᱱᱟᱱᱟ ᱨᱚᱠᱚᱢ ᱵᱟᱵᱟᱛ ᱡᱤᱱᱤᱥ ᱠᱚ ᱚᱢᱚᱱ ᱫᱟᱲᱮᱭ ᱵᱚᱱᱟ᱾
ᱦᱳᱭ ᱦᱳᱭ ᱟᱡᱟᱨ ᱠᱚᱦᱚᱸ ᱦᱩᱭ ᱫᱟᱲᱮᱜᱼᱟ᱾ᱦᱳᱭ ᱦᱳᱭ, ᱦᱳᱭ ᱦᱳᱭ᱾
ᱟᱨ ᱜᱚᱝᱠᱮ ᱟᱨ ᱦᱟᱯᱲᱟᱢ ᱠᱚᱫᱚ ᱥᱮᱫᱟᱭ ᱫᱚ ᱚᱱᱠᱟ, ᱰᱟᱹᱰᱤ ᱫᱟᱜ ᱠᱚ ᱠᱩᱧ ᱫᱟᱜ ᱠᱚ ᱚᱱᱠᱟ ᱠᱚ ᱧᱩᱭᱮᱫ ᱛᱟᱦᱮᱸ ᱛᱚ,
ᱦᱳᱭ ᱦᱳᱭ᱾
ᱢᱮᱱᱠᱷᱟᱱ ᱩᱱᱠᱩᱣᱟᱜ ᱚᱱᱠᱟ ᱨᱳᱜᱽ ᱟᱡᱟᱨ ᱥᱮ ᱚᱱᱠᱟ ᱫᱚ ᱵᱟᱝ ᱧᱮᱞ ᱠᱟᱱ ᱜᱮᱭᱟ᱾
ᱵᱟ ᱵᱟ᱾
ᱛᱟᱦᱮᱸ ᱫᱚ ᱛᱟᱦᱮᱸ ᱠᱟᱱ ᱜᱮᱭᱟ ᱦᱳᱭᱛᱚ᱾
ᱦᱳᱭ᱾
ᱟᱨ ᱡᱮᱢᱚᱱ ᱱᱤᱛᱚᱜ ᱱᱚᱸᱜᱼᱚᱭ ᱡᱟᱦᱟᱸ ᱠᱷᱮᱛ ᱠᱚᱨᱮ ᱡᱟᱹᱥᱛᱤ ᱠᱟᱭᱛᱮ ᱟᱵᱚ ᱥᱟᱨ ᱠᱚ ᱥᱮ ᱪᱮᱫ ᱥᱟᱨ ᱪᱟᱯᱟᱱ ᱠᱚᱵᱚᱱ ᱮᱢᱟᱜ ᱠᱟᱱᱟ,
ᱦᱳᱭ ᱦᱳᱭ᱾
ᱢᱮᱱᱠᱷᱟᱱ ᱜᱚᱢᱠᱮ ᱱᱚᱣᱟ ᱠᱚᱦᱚᱸ ᱛᱚ ᱱᱤᱛᱚᱜ ᱫᱚ ᱡᱟᱦᱟᱸ ᱧᱮᱞᱟᱵᱤᱱ ᱠᱷᱮᱛ ᱠᱚ ᱥᱩᱨ ᱠᱚᱨᱮ ᱚᱱᱠᱟ ᱠᱩᱧ ᱠᱚ ᱛᱟᱦᱮᱸᱱ ᱜᱮᱭᱟ, ᱰᱟᱹᱰᱤ ᱠᱚ ᱛᱟᱦᱮᱸᱱ ᱜᱮᱭᱟ ᱜᱚᱝᱠᱮ᱾
ᱦᱳᱭ ᱦᱳᱭ᱾
ᱢᱮᱱᱠᱷᱟᱱ ᱚᱱᱟ ᱠᱚᱨᱮᱜ ᱢᱮᱥᱟ ᱨᱮᱦᱚᱸ ᱜᱚᱢᱠᱮ ᱚᱱᱟ ᱦᱚᱸ ᱫᱩᱥᱤᱛᱚ ᱫᱟ, ᱚᱱᱟ ᱫᱟᱜ ᱠᱚᱵᱤᱱ ᱧᱩ ᱞᱮᱠᱷᱟᱡ ᱚᱱᱠᱟ ᱨᱳᱜᱽ ᱟᱡᱟᱨ ᱠᱚᱨᱮᱜ ᱵᱟᱹᱱ ᱧᱩᱨ ᱫᱟᱲᱮᱭᱟᱜᱼᱟ ᱥᱮ ᱪᱮᱫ ᱞᱮᱠᱟ?
ᱦᱳᱭ ᱦᱳᱭ ᱦᱳᱭ᱾
ᱛᱟᱦᱚᱞᱮ ᱱᱚᱸᱜᱼᱚᱭ ᱫᱟᱜ ᱵᱟᱧᱪᱟᱣ ᱜᱚᱢᱠᱮ ᱱᱚᱣᱟ ᱫᱟᱜ ᱵᱟᱧᱪᱟᱣ ᱞᱟᱹᱜᱤᱫ ᱫᱚ, ᱜᱚᱢᱠᱮ ᱟᱵᱚᱜ ᱜᱮ ᱨᱤᱠᱟᱹ ᱞᱟᱜᱟᱣ ᱵᱚᱱᱟ᱾ ᱪᱮᱫᱠᱟ ᱛᱮᱵᱚᱱ ᱦᱳᱭ ᱪᱮᱫᱞᱮᱠᱟ ᱛᱮᱵᱚᱱ ᱵᱟᱧ ᱥᱚᱧᱪᱚᱭ ᱫᱚᱦᱚᱭᱟ ᱵᱮᱥ ᱫᱟᱜ,
ᱦᱳᱭ ᱦᱳᱭ ᱡᱟᱦᱟᱸ ᱛᱤᱱᱟᱹᱜ ᱱᱚᱝᱠᱟ ᱵᱚᱱ ᱥᱚᱧᱪᱚᱭ ᱫᱟᱲᱮᱭᱟᱜᱼᱟ, ᱫᱟᱜ ᱠᱚ ᱦᱮᱸ ᱥᱮ ᱵᱟᱝ? ᱵᱟᱵᱚᱱ ᱱᱤᱭᱟᱹ ᱦᱚ ᱪᱚᱭᱟ, ᱦᱟᱸᱱᱛᱮ ᱱᱟᱛᱮ ᱪᱮ ᱱᱚᱠᱟ ᱫᱩᱥᱤᱛ ᱦᱚᱪᱚᱭᱟ ᱥᱮ ᱪᱮᱫ?
ᱦᱳᱭ ᱦᱳᱭ ᱜᱚᱢᱠᱮ᱾
ᱦᱳᱭ᱾
ᱱᱚᱸᱜᱼᱚᱭ ᱪᱮᱫ ᱞᱤᱧ ᱞᱟᱹᱭᱟ, ᱱᱚᱸᱜᱼᱚᱭ ᱡᱟᱦᱟᱸ ᱫᱟᱜ ᱵᱚᱱ ᱱᱚᱥᱴᱚᱭᱫᱟ ᱜᱚᱝᱠᱮ ᱱᱚᱣᱟ ᱦᱚᱸᱛᱚ ᱟᱹᱞᱤᱧᱟᱜ ᱠᱟᱛᱷᱟ ᱞᱮᱠᱟ ᱛᱮᱫᱚ, ᱱᱚᱣᱟ ᱫᱚ ᱮᱠᱫᱚᱢ ᱟᱹᱰᱤ ᱵᱟᱹᱲᱤᱡ ᱠᱟᱹᱢᱤ ᱵᱚᱱ